ᱦᱮᱞᱳ
ᱦᱮᱸ ᱦᱮᱞᱳ᱾
ᱦᱮᱸ ᱜᱚᱝᱠᱮ ᱡᱚᱦᱟᱨ ᱜᱮ᱾
ᱦᱳᱭ ᱡᱚᱦᱟᱨ ᱜᱮ᱾
ᱦᱮᱸ ᱚ ᱱᱟᱯᱟᱭ ᱵᱟᱲᱟ ᱜᱮ ᱛᱚ᱾
ᱦᱳᱭ ᱱᱟᱯᱟᱭ ᱵᱟᱲᱟ ᱜᱮ, ᱟᱢ ᱜᱮ᱾
ᱦᱚᱜ-ᱚᱭ ᱱᱟᱯᱟᱭ ᱵᱟᱲᱟ ᱜᱮ ᱮᱠᱷᱚᱱ ᱫᱚ, ᱟᱨ ᱚᱲᱟᱜ ᱠᱚ ᱨᱮ᱾
ᱦᱮᱸ ᱚᱲᱟᱜ ᱠᱚ ᱨᱮ ᱦᱚᱸ ᱵᱮᱥ ᱵᱟᱲᱟ ᱜᱮ ᱱᱤᱛ ᱞᱮᱠᱟᱛᱮᱫ ᱫᱚ᱾ ᱚ ᱟᱪᱪᱷᱟ ᱨᱚᱲ ᱠᱚ ᱟᱸᱡᱚᱢᱚᱜ ᱠᱟᱱᱟ ᱥᱮ ᱵᱮᱥ ᱞᱮᱠᱟ᱾
ᱦᱮᱸ ᱦᱮᱸ ᱵᱮᱥ ᱞᱮᱠᱟ ᱜᱮ ᱟᱸᱡᱚ ᱢᱚᱜ ᱠᱟᱱᱟ᱾
ᱦᱮᱞᱳ ᱦᱳᱭ ᱦᱳᱭ᱾ ᱦᱮᱸ ᱛᱟᱦᱞᱮ ᱛᱤᱱᱟᱹᱜ ᱥᱟᱹᱜᱤᱧ?
ᱛᱟᱦᱞᱮ ᱟᱨ ᱠᱟᱹᱢᱤ ᱦᱮᱸ ᱦᱮᱞᱳ᱾
ᱢᱮ ᱦᱮᱸ ᱢᱮᱱ ᱫᱟᱞᱤᱧ ᱪᱟᱥ ᱠᱟᱹᱢᱤ ᱠᱚ ᱫᱚ ᱛᱤᱱᱟᱹᱜ ᱥᱟᱹᱜᱤᱧ?
ᱦᱳᱭ ᱪᱟᱥ ᱫᱷᱩᱨᱟᱹᱣ ᱵᱟᱲᱟ ᱦᱩᱭ ᱠᱟᱱᱟ ᱜᱚᱝᱠᱮ ᱮᱠᱷᱚᱱ ᱥᱟᱹᱜᱤᱧ ᱫᱚ ᱥᱟᱹᱜᱤᱧ ᱧᱚᱜ ᱜᱮᱭᱟ᱾
ᱟᱪ ᱟᱪᱪᱷᱟ᱾ ᱚ ᱟᱞᱮ ᱠᱚ ᱦᱚᱸ ᱫᱷᱩᱨᱟᱹᱣ ᱫᱷᱩᱨᱟᱹᱣ ᱵᱟᱲᱟ ᱦᱩᱭ ᱠᱟ ᱦᱮᱜᱸᱮ ᱜᱮ᱾ ᱦᱮᱸ ᱜᱚᱝᱠᱮ ᱟᱸᱡᱚᱢ ᱫᱟᱞᱤᱧ ᱟᱞᱮ ᱦᱚᱸ ᱫᱷᱩᱨᱟᱹᱣ ᱠᱟᱱᱟᱞᱮ ᱦᱮᱸ ᱜᱮ ᱫᱷᱩᱨᱟᱹᱣ ᱵᱟᱲᱟ ᱦᱳᱭ ᱠᱟᱱᱟ᱾ ᱟᱫᱚ ᱦᱟᱜ ᱢᱩᱪᱟᱹᱫ ᱠᱚ ᱛᱮ ᱫᱚ ᱦᱟᱸᱜ ᱚᱠᱛᱚ ᱫᱚ ᱟᱢᱫᱟ ᱜᱮ ᱦᱟᱸᱜ ᱞᱟᱜᱟᱜᱼᱟ᱾ ᱦᱳᱭ ᱥᱮ᱾
ᱚ ᱟᱪᱪᱷᱟ ᱟᱪᱪᱷᱟ᱾
ᱩᱸᱸ ᱛᱟᱦᱞᱮ ᱟᱯᱮ ᱥᱮᱱ ᱫᱚ ᱫᱟᱜ ᱡᱟᱹᱲᱤ ᱫᱚ ᱚᱠᱟ ᱞᱮᱠᱟ ᱫᱟᱜ ᱡᱟᱹᱲᱤ ᱭᱯᱮ ᱠᱟᱱᱟ ᱥᱮ ᱵᱟ?
ᱦᱮᱸ ᱮᱠᱷᱚᱱ ᱢᱚᱴᱟ ᱢᱩᱴᱤ ᱢᱤᱫ ᱥᱚᱯᱛᱟ ᱞᱮᱠᱟ ᱡᱟᱹᱯᱩᱛ ᱠᱟᱫ ᱞᱮᱭᱟᱭ᱾ ᱞᱟᱹᱴᱩ ᱫᱚ ᱵᱟᱭ ᱡᱟᱹᱲᱤᱣ ᱠᱟᱫᱟ ᱠᱤᱱᱛᱩ ᱡᱟᱹᱯᱩᱫ ᱛᱮᱜᱮ ᱠᱤᱪᱷᱩ ᱠᱷᱮᱛ ᱫᱚ ᱯᱮᱨᱮᱡ ᱠᱟᱱᱟ᱾ ᱚᱱᱟ ᱠᱚᱜᱮ ᱫᱷᱩᱨᱟᱹᱣ ᱵᱟᱲᱟ ᱦᱩᱭ ᱨᱚᱦᱚᱭ ᱠᱩ ᱥᱮ ᱠᱚ ᱟᱯᱮ ᱥᱮᱫ ᱫᱚ ᱜᱚᱝᱠᱮ ᱪᱮᱫ ᱞᱮᱠᱟ ᱛᱟᱦᱞᱮ ᱫᱟᱜ ᱠᱩ ᱡᱟᱹᱲᱤᱭ ᱟᱠᱟᱫᱟᱭ
ᱦᱮᱸ ᱟᱞᱮ ᱥᱮᱱ ᱦᱚᱸ ᱟᱯᱮ, ᱚᱱᱠᱟ ᱡᱟᱹᱯᱩᱫ ᱢᱟᱭ ᱞᱟᱜᱟᱣ ᱠᱟᱜ ᱜᱮ ᱟᱫᱚ ᱟᱥᱟᱲ ᱵᱚᱸᱜᱟ ᱢᱟ ᱚᱱᱠᱟ ᱞᱮᱠᱟ ᱵᱟᱭ ᱫᱟᱜ ᱡᱟᱹᱲᱤ ᱠᱟᱜ ᱛᱟᱦᱮᱸ᱾ ᱟᱫᱚ ᱦᱟᱸᱜ ᱦᱚᱜ ᱚᱭ ᱥᱟᱱ ᱵᱚᱸᱜᱟ ᱛᱷᱚᱲᱟ ᱫᱚ ᱫᱟᱜ ᱡᱟᱹᱲᱤ ᱠᱟᱱ ᱜᱮᱭᱟ ᱟᱫᱚ ᱦᱚᱸᱜ ᱚᱭ ᱚᱱᱟ ᱫᱟᱜ ᱛᱮ ᱜᱮ ᱦᱟᱸᱜ ᱠᱷᱮᱛ ᱠᱚ ᱨᱮ ᱫᱟᱜ ᱠᱚ ᱞᱟᱜᱟᱣ ᱠᱟᱱᱟ᱾ ᱟᱫᱚ ᱪᱟᱥ ᱠᱟᱹᱢᱤ ᱠᱚ ᱞᱮ ᱮᱛᱚᱦᱚᱵ ᱵᱟᱲᱟᱣ ᱠᱟᱜᱟ᱾
ᱟᱪᱪᱷᱟ ᱛᱟᱦᱞᱮ ᱥᱚᱵᱡᱤ ᱠᱚ ᱯᱮ ᱨᱚᱦᱚᱭ ᱠᱟᱱᱟ ᱥᱮ ᱵᱟᱝ?
ᱥᱟᱠ ᱥᱩᱵᱡᱤ ᱠᱚ ᱫᱚ, ᱱᱤᱛ ᱞᱮᱠᱟ ᱛᱮ ᱫᱚ ᱦᱟᱸᱜ, ᱨᱚᱦᱚᱭ ᱠᱚᱫᱚ ᱦᱩ‌ ᱠᱟ ᱦᱮᱸ ᱢᱮᱱ ᱫᱟᱞᱤᱧ ᱥᱟᱠ ᱥᱚᱵᱡᱤ ᱠᱚᱫᱚ ᱨᱚᱦᱚᱭ ᱫᱚ ᱦᱩᱭ ᱠᱟᱱ ᱜᱮᱭᱟ ᱯᱟᱴ ᱟᱻᱡ ᱵᱚᱨ ᱵᱩᱴᱤ ᱠᱟᱞᱞᱟ ᱮᱢᱟᱱ ᱠᱚ ᱨᱚᱦᱚᱭ ᱦᱩᱭ ᱠᱟᱱᱟ ᱡᱷᱤᱸᱰ
ᱚ ᱟᱪᱷᱟ ᱪᱷᱟ
ᱦᱮᱞᱳ᱾
ᱟᱫᱚ ᱛᱟᱦᱚᱞᱮ
ᱦᱟᱸ ᱮᱸ ᱢᱮᱱᱫᱟᱞᱤᱧ ᱟᱯᱮ ᱜᱮ ᱛᱤᱱᱟᱹᱜ ᱜᱟᱱ ᱥᱟᱠ ᱥᱚᱵᱽᱡᱤ ᱠᱚᱯᱮ ᱨᱚᱦᱚᱭ ᱠᱟᱫᱟ?
ᱦᱮᱸ ᱨᱚᱦᱚᱭ ᱫᱚ ᱦᱩᱭ ᱠᱟᱱ ᱜᱮᱭᱟ ᱛᱷᱚᱲᱟ ᱛᱷᱩᱲᱤ ᱠᱟᱛᱮᱫ ᱨᱚᱦᱚᱭ ᱦᱩᱭ ᱟᱠᱟᱱᱟ ᱡᱚᱛᱚ ᱥᱟᱱᱟᱢ ᱠᱚᱜᱮ ᱡᱚᱢᱚᱱ ᱡᱚᱢ ᱞᱮᱠᱟᱱᱟᱜ ᱡᱚᱢ ᱡᱚᱢ ᱡᱟᱛᱮ ᱠᱷᱩᱞᱟᱹᱜ, ᱚᱱᱮ ᱚᱱᱠᱟ ᱵᱟᱡᱟᱨ ᱥᱮᱫ ᱟᱹᱠᱷᱨᱤᱧ ᱠᱚᱫᱚ ᱵᱟᱝ ᱾
ᱪᱷᱟ ᱪᱷᱟ ᱵᱮᱥ ᱛᱟᱦᱚᱞᱮ ᱠᱷᱟᱱ ᱫᱚ ᱞᱮᱠᱟ ᱢᱟᱜ, ᱡᱟᱹᱲᱤᱭ ᱫᱟ ᱛᱟᱦᱚᱞᱮ ᱠᱷᱟᱱ ᱫᱚ ᱫᱟᱜ ᱠᱚᱫᱚ᱾ ᱥᱟᱠᱥ ᱚᱵᱽᱡᱤ ᱠᱚᱨᱮ ᱫᱚ ᱫᱩᱞ ᱠᱚᱫᱚ ᱵᱟᱭ ᱞᱟᱜᱟᱜ ᱠᱟᱱᱟ ᱦᱮᱸ ᱵᱟᱝ?
ᱦᱮᱸ ᱟᱫᱚ ᱫᱚᱢᱮ ᱦᱚᱸ ᱵᱤᱥᱤ ᱦᱚᱭ ᱡᱟᱹᱲᱤ ᱞᱟᱭᱠᱷᱟᱭ ᱠᱷᱟᱡ ᱫᱚ ᱫᱟᱜ ᱠᱚ ᱡᱟᱹᱲᱤ ᱞᱟᱭ ᱠᱷᱟᱡ ᱫᱚ ᱦᱟᱸᱜ ᱡᱟᱨ ᱠᱟᱜᱼᱟ ᱥᱮ! ᱡᱚᱠᱷᱚᱱ ᱥᱤᱛᱩᱝ ᱦᱚᱸ ᱫᱚᱨᱠᱟᱨᱟᱭ ᱡᱚᱛᱚᱜᱮᱭ ᱫᱚᱨᱠᱟᱨᱟ ᱥᱮ᱾ ᱦᱩᱸ ᱾
ᱦᱩᱸᱻ ᱦᱩᱸ ᱦᱩᱸ ᱾ ᱴᱷᱤᱠ ᱴᱷᱤᱠ ᱴᱷᱤᱠ, ᱟᱫᱚ ᱛᱟᱦᱚᱞᱮ ᱚᱱᱠᱟ ᱥᱤ ᱠᱚᱫᱚ ᱠᱷᱮᱛ ᱠᱚᱫᱚ ᱛᱤᱱᱟᱹᱜ ᱜᱟᱱ ᱥᱤ ᱵᱟᱲᱟ ᱠᱚ ᱦᱩᱭᱱᱟ?
ᱥᱤ ᱠᱚ ᱦᱳᱭᱳᱜ ᱠᱟᱱᱟ ᱠᱤᱪᱷᱩ ᱫᱚ ᱦᱩᱭ ᱠᱟᱱ ᱜᱮᱭᱟ ᱟᱫᱚ ᱮᱠᱷᱚᱱ ᱫᱚ ᱢᱤᱫ ᱫᱷᱟᱣ ᱛᱮᱫᱚ ᱮ ᱪᱟᱥ ᱦᱩᱭᱩᱜ ᱠᱟᱱᱟ ᱥᱮ ᱡᱚᱛᱚ ᱦᱚᱲᱟᱜ ᱛᱟᱞᱦᱮ ᱦᱚᱲ ᱦᱚᱸ ᱵᱟᱠᱚ ᱧᱟᱢᱚᱜ ᱠᱟᱱᱟ ᱡᱮ ᱨᱚ ᱦᱚᱭ ᱪᱚ ᱠᱩ ᱞᱟᱹᱜᱤᱫ ᱦᱚᱲ ᱦᱚᱸ ᱵᱟᱝᱠᱚ ᱧᱟᱢ ᱯᱟᱱᱛᱮᱜ ᱠᱟᱱᱟ᱾ ᱟᱯᱮ ᱫᱚ ᱜᱚᱝᱠᱮ ᱛᱟᱦᱚᱞᱮ ᱦᱚᱲ ᱠᱟᱹᱢᱤᱱ ᱱᱟᱛᱮᱫ ᱯᱮ ᱨᱚᱦᱚᱭᱮᱫᱟ ᱥᱮ ᱟᱯᱮ ᱜᱮ?
ᱦᱮᱸ ᱾ ᱠᱟᱛᱮᱫᱚ ᱦᱟᱸᱜ ᱟᱞᱮᱫᱚ ᱚᱲᱟᱜ ᱦᱚᱲ ᱦᱚᱸ ᱟᱢᱫᱟ ᱜᱮᱞᱮ ᱥᱟᱺᱜᱮ ᱧᱚᱜ ᱜᱮᱭᱟ ᱟᱫᱚ ᱚᱱᱠᱟ ᱟᱨ ᱮᱠᱷᱚᱱ ᱫᱚ ᱢᱤᱫ ᱫᱷᱟᱛᱮ ᱪᱟ ᱠᱷᱟᱛᱤᱨ ᱚᱝᱠᱟ ᱢᱤᱫ ᱞᱟᱹᱜᱤ ᱦᱚ ᱦᱚᱲ ᱠᱚᱦᱚᱸ ᱵᱟᱝ ᱠᱚ ᱧᱟ-ᱧᱟᱯᱟᱢ ᱠᱟᱱᱟ᱾ ᱦᱮᱸ ᱟᱫᱚ ᱚᱲᱟᱜ ᱨᱮᱱ ᱦᱚᱲ ᱡᱚᱠᱚ ᱛᱮ ᱜᱮᱞᱮ ᱟᱞᱮ ᱫᱚ ᱦᱟᱸᱜ ᱞᱮ ᱨᱚᱦᱚᱭ
ᱟᱪᱪᱷᱟ ᱾
ᱫᱟ ᱱᱤᱛ ᱫᱚ ᱟᱯᱮ ᱥᱮᱫ ᱜᱮ ᱜᱚᱝᱠᱮ ᱚᱝᱠᱟ ᱪᱮᱫ ᱞᱮᱠᱟ ᱮ ᱠᱟᱹᱢᱤᱜ ᱦᱚᱲ
ᱟᱞᱮ ᱥᱮᱫ ᱦᱚᱸ ᱜᱚᱝᱠᱮ ᱚᱱᱠᱟ ᱜᱮ ᱵᱟ ᱦᱚᱲ ᱠᱚ ᱵᱟᱠ ᱠᱚ ᱯᱟᱹᱛᱤᱜ ᱠᱟᱱᱟ ᱟᱨ ᱟᱞᱮ ᱦᱚᱸ ᱠᱚᱢ ᱜᱮᱭᱟᱞᱮ ᱦᱚᱲ, ᱦᱮᱸ ᱜᱚᱝᱠᱮ ᱢᱮᱱᱫᱟᱭ ᱟᱹᱞᱤᱧ ᱡᱮ ᱟᱞᱮ ᱦᱚᱸ ᱦᱚᱲᱞᱮ ᱠᱚᱢ ᱜᱮᱭᱟ ᱛᱟᱦᱚᱞᱮ ᱵᱟᱝᱠᱚ ᱧᱟᱯᱟᱢ ᱠᱟᱱᱟ ᱾ ᱛᱚ ᱦᱚᱲ ᱦᱚᱸ ᱵᱟᱠᱚ ᱧᱟᱯᱟᱢ ᱠᱟᱱᱟ ᱨᱚᱦᱚᱭ ᱞᱟᱹᱜᱤᱫ᱾
ᱦᱩᱸ ᱦᱩᱸ, ᱪᱮᱫ ᱦᱳᱭ ᱦᱳᱭ, ᱮᱠᱟᱞ ᱮᱠᱟᱞ ᱮᱠᱟᱞ ᱾ ᱟᱨᱠᱷᱟᱱ ᱫᱚ ᱚᱱᱠᱟ ᱞᱮᱠᱟ ᱫᱚ ᱚᱱᱠᱟ ᱥᱟᱨ ᱫᱚ ᱪᱮᱫ ᱠᱚ ᱥᱟᱨ ᱵᱮᱣᱦᱟᱨ ᱦᱩᱭᱩᱜ ᱠᱟᱱᱟ ᱛᱟᱦᱚᱞᱮ?
ᱳᱭ ᱦᱟᱞᱠᱟᱥᱟᱞᱠᱟ ᱡᱚᱭᱵᱚ ᱥᱟᱨ ᱟᱨ ᱨᱟᱥᱟᱭᱚᱱᱤᱠ ᱥᱟᱨ ᱦᱚᱸ᱾
ᱟᱪᱪᱷᱟ ᱟᱪᱪᱷᱟ ᱟᱪᱪᱷᱟ ᱾ ᱴᱷᱤᱠ ᱴᱷᱤᱠ ᱴᱷᱤᱠ ᱾
ᱟᱯᱮ ᱫᱚ ᱜᱚᱝᱠᱮ ᱛᱟᱦᱚᱞᱮ ᱪᱮᱫ ᱠᱚᱯᱮ ᱞᱟᱜᱟᱣᱟᱜ ᱠᱟᱱᱟ?
ᱟᱞᱮ ᱦᱚᱸ ᱱᱚᱝᱠᱟ ᱚᱝᱠᱟ ᱪᱤᱭᱟᱹ ᱨᱟᱥᱟᱭᱱᱤᱠ ᱦᱮᱸ ᱦᱮᱸ ᱨᱟᱥᱟᱭᱱᱤᱠ ᱥᱟᱨ ᱞᱮ ᱵᱮᱵᱦᱟᱨ ᱫᱟ ᱟᱨ ᱡᱩᱵᱚ ᱥᱟᱨ ᱢᱟ ᱮᱠᱷᱚᱱᱳ ᱵᱟᱝ
ᱦᱩᱸ ᱾
ᱧᱟᱯᱟᱢ ᱠᱟᱱᱟ ᱚᱱᱟ ᱰᱤᱭᱮᱯᱤ ᱯᱤ ᱚᱱᱠᱟ ᱪᱮᱫ ᱢᱤᱫᱴᱟᱱ ᱥᱟᱨ ᱨᱮᱱᱟᱜ ᱧᱩᱛᱩᱢ ᱢᱮᱱᱟᱜ ᱟ ᱚᱱᱟ ᱜᱮᱞᱮ ᱞᱟᱜᱟᱭ ᱮᱫᱟ ᱦᱮᱸᱥᱮ ᱾ ᱦᱳᱭ, ᱦᱩᱭ ᱞᱮᱱᱟ ᱥᱮ ᱵᱟᱝ?
ᱜᱚᱝᱠᱮ ᱪᱟᱞᱟ ᱦᱩᱭ ᱞᱮᱱᱟ ᱥᱮᱛᱟᱜ ᱨᱮ ᱪᱟᱞᱟᱣ ᱦᱩᱭ ᱞᱮᱱᱟ ᱟᱨ ᱦᱮᱸᱜᱼᱮ ᱟᱹᱭᱩᱵ ᱥᱚᱢᱚᱭ ᱦᱮᱡ ᱦᱩᱭ ᱮᱱᱟ ᱾
ᱮᱸᱻ ᱟᱪᱪᱷᱟ ᱟᱪᱪᱷᱟ ᱛᱟᱦᱚᱞᱮ ᱠᱟᱹᱢᱤ ᱠᱚᱫᱚ ᱟᱹᱰᱤ ᱡᱳᱨ ᱞᱮ ᱦᱩᱭᱩᱜ ᱠᱟᱱᱟ ᱦᱮᱸ ᱵᱟᱝ!
ᱦᱮᱸ ᱪᱟᱥ ᱠᱟᱹᱢᱤ ᱥᱮ ᱟᱨ ᱪᱟᱥ ᱨᱮᱦᱚᱸ ᱵᱟᱝ ᱪᱟᱥ ᱞᱮᱱᱠᱷᱟᱱ ᱫᱚ ᱟᱵᱚ ᱫᱚ ᱚᱱᱟ ᱜᱮ ᱛᱟᱵᱚᱱ
ᱦᱳᱭ ᱵᱟᱝ ᱪᱟᱥ ᱞᱟᱭ ᱨᱮᱦᱚᱸ ᱛᱚ ᱪᱮᱫ ᱵᱚᱱ ᱡᱚᱢᱟ ᱵᱟᱠᱷᱟᱱ ᱫᱚ?
ᱦᱳᱭ ᱥᱮᱢᱟ ᱴᱷᱤᱠ ᱠᱟᱱ ᱜᱮᱭᱟ ᱟᱫᱚ ᱛᱟᱦᱟᱞᱮ ᱠᱷᱮᱛ ᱠᱚ ᱠᱩ ᱠᱟᱠᱚᱢ ᱠᱚᱠᱚ ᱧᱟᱢᱚᱜ ᱠᱟᱱᱟ ᱥᱮ ᱵᱟᱝ?
ᱦᱮᱸ ᱢᱤᱫ ᱵᱟᱨᱭᱟ ᱫᱚᱠᱚ ᱧᱟᱢᱚᱜ ᱠᱟᱱ ᱜᱮᱭᱟ ᱦᱟᱹᱠᱩ ᱦᱚᱸ ᱠᱚ ᱧᱟᱢᱚᱜ ᱠᱟᱱᱟ, ᱠᱟᱴᱠᱚᱢ ᱦᱚᱸ ᱠᱚ ᱧᱟᱢᱚᱜ ᱠᱟᱱ ᱜᱮᱭᱟ, ᱦᱟᱞᱟᱝ ᱠᱚᱦᱚᱸ ᱦᱩᱭᱩᱜ ᱠᱟᱱ ᱜᱮᱭᱟ᱾ ᱱᱟᱦᱮᱞ ᱛᱟᱭᱚᱢ ᱛᱟᱭᱚᱢ ᱛᱮ ᱫᱟᱬᱟᱱ ᱞᱮᱱᱠᱷᱟᱡ ᱫᱚ ᱧᱟᱢᱚᱜ ᱠᱟᱱ ᱜᱮᱭᱟ ᱠᱩ᱾
ᱦᱮᱸ ᱮᱸ ᱛᱟᱭ ᱤᱝᱠᱟ ᱛᱟᱞᱦᱮ ᱦᱟᱹᱠᱩ ᱠᱟᱴᱠᱩᱢ ᱠᱚ ᱧᱟᱢᱚᱜ ᱦᱩᱸ᱾ ᱟᱪᱪᱷᱟ ᱜᱚᱝᱠᱮ ᱛᱟᱞᱦᱮ ᱟᱯᱮ ᱥᱮᱱ ᱫᱚ ᱚᱝᱠᱟ ᱪᱮᱫ ᱠᱚ ᱠᱟᱱᱟ ᱱᱟᱦᱮᱞ ᱛᱮᱜᱮᱯᱮ ᱥᱤᱫᱟ ᱥᱤ ᱠᱚ ᱦᱩᱭᱩᱜ ᱠᱟᱱᱟ᱾
ᱮᱠᱷᱚᱱ ᱱᱟᱦᱮᱞ ᱫᱚ ᱜᱚᱝᱠᱮ ᱫᱚ ᱮᱠᱷᱚᱱ ᱠᱚᱢ ᱠᱟᱱᱟ ᱛᱚ ᱛᱟᱦᱞᱮ ᱴᱟᱠᱴᱟᱨ ᱛᱮᱜᱮ ᱮᱠᱷᱚᱱ ᱥᱤ ᱦᱩᱭᱩᱜ ᱠᱟᱱᱟ᱾
ᱟᱪᱪᱷᱟ ᱟᱪᱪᱷᱟ ᱛᱟᱞᱦᱮ ᱜᱚᱝᱠᱮ ᱱᱤᱛ ᱞᱮᱠᱟ ᱛᱮᱫᱚ ᱦᱮᱸ ᱟᱞᱮ ᱠᱚᱦᱚ ᱛᱟᱨ ᱛᱮᱜᱮ ᱥᱤ ᱠᱚ ᱦᱳᱭᱳᱜ ᱠᱟᱱᱟ, ᱦᱮᱸ ᱴᱟᱠᱟᱴᱟᱨ ᱠᱚᱛᱮᱜᱮ ᱥᱤ ᱠᱚᱫᱚ ᱦᱳᱭᱳᱜ ᱮᱸᱼᱼ
ᱦᱩᱸ
ᱦᱩᱸ ᱦᱩᱸ ᱟᱫᱚ ᱦᱳᱭ ᱟᱞᱮ ᱥᱮᱱ ᱫᱟᱜ ᱟᱹᱰᱤ ᱫᱚᱢᱮ ᱦᱚᱭ ᱮᱸ ᱠᱟᱹᱴᱤᱡ ᱮ ᱯᱷᱟᱠ ᱧᱚᱜ ᱞᱮᱫᱟ ᱟᱨ ᱥᱮᱛᱟᱜ ᱨᱮ ᱚᱝᱠᱟ ᱫᱟᱜ ᱵᱟᱲᱟ ᱠᱟ ᱛᱮ ᱯᱷᱟᱸᱠ ᱧᱚᱜ ᱞᱮᱫᱟ ᱟᱫᱚ ᱦᱚᱸᱜᱚᱭ ᱟᱹᱭᱩᱵ ᱠᱷᱚᱱ ᱦᱟᱸᱜ ᱟᱨᱚᱭ ᱥᱟᱹᱨᱫᱤ ᱱᱤᱛᱳᱜ ᱫᱚ ᱟᱹᱰᱤ ᱡᱷᱚᱢ ᱡᱷᱚᱢ ᱜᱮ ᱡᱟᱹᱲᱤᱭᱫᱟ ᱟᱫᱚ ᱟᱯᱮ ᱥᱮ ᱚᱝᱠᱟ ᱫᱟᱜ ᱠᱚᱭ ᱡᱟᱹᱲᱤᱭᱫᱟ ᱱᱤᱛᱳᱜ?
ᱦᱮᱸ ᱜᱚᱝᱠᱮ ᱟᱞᱮ ᱥᱮᱫ ᱫᱚ ᱡᱷᱚᱢ ᱡᱷᱚᱢ ᱫᱚ ᱵᱟᱝ ᱦᱟᱞᱠᱟ ᱧᱚᱜ ᱫᱚ ᱠᱟᱜ ᱜᱮᱭᱟ ᱡᱟᱹᱲᱤᱭᱫᱟᱭ ᱱᱤᱛ ᱫᱚ ᱟᱨ ᱥᱮᱛᱟᱜ ᱠᱷᱚᱱ ᱫᱚ ᱛᱮᱦᱮᱧ ᱫᱚ ᱮᱠᱫᱚᱢ ᱯᱷᱟᱸᱠᱟ ᱜᱮ ᱛᱟᱦᱮᱸ ᱠᱟᱱᱟ ᱥᱮᱨᱢᱟ᱾ ᱢᱟ ᱦᱚᱸ ᱯᱷᱟᱸᱠᱟ ᱜᱮ ᱛᱟᱦᱮᱸ ᱛᱟᱦᱮᱸ ᱠᱟᱱᱟ᱾
ᱴᱷᱤᱠ ᱴᱷᱤᱠ ᱟᱫᱚ ᱟᱞᱮ ᱥᱮᱱ ᱦᱚᱸ ᱚᱱᱠᱟ ᱢᱟ ᱱᱤᱛ ᱞᱮᱠᱟ ᱢᱟ ᱟᱨ ᱫᱚᱢᱮᱜᱮ ᱫᱟᱜ ᱮᱫᱟᱭ ᱮᱠᱫᱚᱢ ᱦᱟᱸᱜ ᱚᱝᱠᱟ ᱵᱟᱨᱦᱮ ᱠᱚ ᱛᱩᱫ ᱢᱟ ᱟᱹᱰᱤ ᱵᱮᱡᱟᱨ ᱟᱫᱚ ᱛᱟᱦᱟᱞᱮ ᱠᱷᱟᱱ ᱫᱚ ᱜᱚᱝᱠᱮ ᱠᱟ ᱮᱸ ᱛᱤᱱᱟᱹᱜ ᱜᱟᱱ ᱠᱷᱮᱛ ᱠᱚ ᱨᱚᱦᱚᱭ ᱵᱟᱲᱟ ᱠᱚ ᱦᱩᱭᱱᱟ ᱥᱮ ᱥᱤ ᱥᱤ ᱜᱮ ᱮᱠᱷᱚᱱ ᱟᱹᱣᱨᱤ ᱯᱩᱨᱟᱹᱜ-ᱟ? ᱦᱮᱞᱳ
ᱫᱚ ᱨᱚᱦᱚᱭ ᱦᱳᱭ ᱠᱟᱱᱟ ᱦᱮᱞᱳ᱾
ᱦᱮᱸ ᱦᱮᱸ ᱞᱟᱹᱭ ᱵᱤᱱ ᱞᱟᱹᱭ ᱵᱤᱱ᱾
ᱵᱟᱨᱭᱟ ᱯᱮ ᱦᱳᱭ ᱵᱟᱨᱭᱟ ᱯᱮᱭᱟ ᱨᱚᱦᱚᱭ ᱦᱳᱭ ᱠᱟᱱᱟ ᱜᱚᱝᱠᱮ ᱟᱨ ᱟᱫᱚᱢ ᱫᱚ ᱦᱚᱞᱟ ᱢᱟᱸᱫᱮ ᱫᱚ ᱮᱸ ᱜᱟᱪᱷᱤ ᱠᱚ ᱛᱩᱫ ᱠᱮᱫᱟ ᱟᱨ ᱠᱚ ᱨᱚᱦᱚᱭ ᱠᱮᱫᱟ᱾ ᱛᱟᱦᱟᱞᱮ ᱮᱠᱷᱚᱱ ᱦᱮᱸ ᱟᱸᱡᱚᱢᱚᱜ ᱠᱟᱱᱟ ᱨᱚᱲ ᱠᱚᱫᱚ ᱵᱮᱥ ᱫᱷᱟᱨᱟ ᱜᱮ᱾
ᱟᱪᱪᱷᱟ ᱟᱪᱪᱷᱟ ᱠᱷᱟᱛᱤᱨ ᱵᱟᱝ ᱫᱚ ᱪᱮᱫ ᱠᱷᱟᱹᱛᱤᱨ
ᱦᱳ ᱦᱮᱸ ᱦᱮᱸ ᱦᱮᱸ ᱦᱮᱸ᱾ ᱛᱟᱦᱚᱞᱮ ᱜᱚᱝᱠᱮ ᱟᱯᱮ ᱠᱚᱫᱚ ᱛᱤᱱᱟᱹᱜ ᱜᱟᱱ ᱯᱮ ᱨᱚᱦᱚᱭ ᱠᱮᱫᱟ?
ᱦᱮᱸ ᱟᱢᱫᱟ ᱫᱟᱜ ᱮ ᱡᱟᱹᱲᱤᱭᱮᱫᱟ ᱟᱫᱚ ᱟᱫᱚ ᱦᱮᱸ ᱟᱫᱚ ᱚᱲᱟᱜ ᱠᱚᱨᱮ ᱚᱱᱠᱟ ᱴᱟᱣᱟᱨ ᱠᱚ ᱫᱚᱢᱟᱭ ᱰᱤᱥ ᱴᱟᱯᱟ ᱜᱚᱢᱠᱮ ᱫᱚᱢᱮ ᱫᱟᱜ ᱡᱟᱹᱲᱤᱭ ᱫᱟ ᱦᱳᱭᱥᱮ ᱟᱫᱚ ᱦᱚᱝᱠᱟ ᱠᱟᱴᱟᱣᱟᱨ ᱠᱟᱹᱴᱤᱡ ᱠᱟᱹᱴᱤᱡ ᱰᱤᱥᱴᱟᱵ ᱜᱚᱫᱟᱭ ᱟᱪᱠᱟ᱾
ᱚ ᱟᱪᱪᱷᱟ ᱟᱪᱪᱷᱟ ᱟᱪᱪᱷᱟ ᱦᱮᱸ ᱰᱤᱥᱴᱟᱵᱽ ᱜᱮᱭᱟᱭ᱾ ᱟᱹᱞᱤᱧᱟᱜ ᱟᱡᱚᱢ ᱠᱟᱱᱟ ᱥᱮ? ᱦᱮᱸ ᱜᱚᱢᱠᱮ ᱟᱡᱚᱢ ᱫᱚ ᱟᱡᱚᱢᱚᱜ ᱠᱟᱱ ᱜᱮᱭᱟ᱾
ᱦᱩ᱾ ᱦᱮᱸ ᱜᱚᱢᱠᱮ ᱵᱟᱝ ᱟᱸᱡᱚᱢᱚᱜ ᱠᱟᱱᱟ? ᱦᱮᱞᱳ,
ᱮ ᱦᱮ᱾